ᱤᱧᱟᱜ ᱨᱚᱲ
ᱦᱚᱸ ᱦᱚᱸ ᱟᱸᱡᱚᱢᱚᱜ ᱠᱟᱱᱟ
ᱚᱻ ᱪᱤᱠᱟᱹᱭ ᱫᱟᱢ
ᱪᱤᱠᱟᱹᱻ ᱦᱚᱸᱻ ᱵᱟᱝ ᱜᱤᱛᱤᱡ ᱟᱠᱟᱱᱟᱹᱧ
ᱚᱻ ᱪᱮ ᱨᱤᱢᱤᱞ ᱠᱚᱭ ᱨᱟᱠᱟᱵ ᱟᱠᱟᱫᱟ ᱥᱮ ᱵᱟᱝ ᱟᱯᱮ ᱥᱮᱫ ᱫᱚ
ᱚᱻ ᱤᱱᱠᱟᱹ ᱯᱷᱟᱨᱪᱟ ᱧᱚᱜ ᱟᱠᱟᱜᱼᱟᱭ
ᱚ ᱟᱞᱮ ᱥᱮᱫ ᱦᱚᱸ ᱨᱤᱢᱤᱞ ᱠᱚᱭ ᱨᱟᱠᱟᱵ ᱟᱠᱟᱫᱟ ᱟᱞᱮ ᱦᱚᱸ ᱚᱲᱟᱜ ᱠᱚᱨᱮ ᱜᱮ ᱢᱮᱱᱟᱜ ᱵᱟᱲᱟ ᱞᱮᱭᱟ
ᱚ ᱱᱚᱜᱼᱚᱭ ᱱᱤᱛᱚᱜ ᱜᱮ
ᱟᱪᱪᱷᱟ ᱚ
ᱠᱟᱹᱴᱤᱡ ᱨᱤᱢ ᱠᱚ ᱢᱟᱱᱮ ᱪᱤᱞᱤ ᱠᱚ ᱞᱟᱹᱭᱟ ᱵᱮᱲᱟᱭ ᱧᱮᱞᱚᱜ ᱠᱟᱱᱟ
ᱚ ᱟᱹᱰᱤ ᱱᱟᱯᱟᱭ ᱜᱮ ᱟᱪᱪᱷᱟ ᱟᱯᱮᱭᱟᱜ ᱟᱯᱮ ᱥᱮᱫ ᱫᱚ ᱵᱤᱨ ᱠᱚ ᱢᱮᱱᱟᱜ ᱟᱥᱮ ᱵᱟᱝ
ᱢᱮᱜᱼᱟ ᱵᱤᱨ ᱢᱟᱨᱟᱝ ᱢᱟᱨᱟᱝ ᱵᱤᱨ
ᱪᱮᱫ ᱪᱮᱫ ᱫᱟᱨᱮ ᱠᱚ ᱢᱮᱱᱟᱜ ᱛᱟᱯᱮᱭᱟ ᱵᱤᱨ ᱠᱚᱨᱮᱱ ᱫᱚ
ᱟᱞᱮᱭᱟᱜ ᱵᱤᱨ ᱨᱮᱫᱚ ᱡᱷᱚᱛᱚᱱᱟᱜ ᱜᱮ ᱧᱟᱢ ᱫᱚ ᱧᱟᱢᱚᱜ ᱜᱮᱭᱟ ᱢᱟ ᱨᱮᱦᱮᱫ ᱥᱮ ᱢᱟᱱᱮ ᱨᱟᱱ ᱢᱩᱨᱜᱟᱹᱱ ᱛᱟᱯᱚᱨᱮ ᱩᱛᱩ ᱵᱩᱞ ᱢᱟᱱᱮ ᱩᱛᱩ ᱞᱟᱹᱜᱤᱫ ᱛᱮ ᱟᱲᱟᱜ ᱥᱟᱠᱟᱢ ᱩᱫ ᱯᱩᱴᱠᱟᱹ ᱡᱷᱚᱛᱚᱱᱟᱜ ᱜᱮ ᱧᱟᱢᱚᱜ ᱜᱮᱭᱟ
ᱚ ᱟᱞᱮ ᱥᱮᱫ ᱦᱚᱸ ᱵᱤᱨ ᱠᱚᱫᱚ ᱢᱮᱱᱟᱜᱼᱟ ᱚᱱᱟ ᱵᱤᱨ ᱨᱮᱦᱚᱸ ᱦᱩᱭᱩᱜ ᱠᱟᱱᱟ ᱥᱟᱨᱡᱚᱢ ᱫᱟᱨᱮ ᱠᱚ ᱢᱮᱱᱟᱜᱼᱟ ᱥᱟᱨᱡᱚᱢ ᱫᱟᱨᱮ ᱨᱮᱱᱟᱜ ᱡᱮᱢᱚᱱ ᱥᱟᱨᱡᱚᱢ ᱫᱟᱨᱮ ᱠᱷᱟᱱ ᱢᱟ ᱟᱹᱰᱤ ᱠᱤᱪᱷᱩ ᱵᱚᱱ ᱧᱟᱢᱟ ᱱᱚᱛᱮ ᱫᱷᱩᱲᱟᱹ ᱵᱚᱱ ᱧᱟᱢᱟ ᱠᱟᱴ ᱵᱚᱱ ᱧᱟᱢᱟ ᱥᱟᱠᱟᱢ ᱵᱚᱱ ᱧᱟᱢᱟ ᱡᱷᱩᱨᱤ ᱵᱚᱱ ᱧᱟᱢᱟ ᱤᱥᱤᱱ ᱞᱟᱹᱜᱤᱫ ᱛᱮ ᱯᱟᱛᱲᱟ ᱥᱟᱠᱟᱢ ᱡᱮᱢᱚᱱ ᱯᱟᱛᱲᱟ ᱠᱟᱛᱮ ᱟᱠᱷᱨᱤᱧ ᱠᱟᱛᱮᱫ ᱠᱟᱹᱣᱰᱤ ᱵᱚᱱ ᱨᱳᱡᱽᱜᱟᱨ ᱫᱟᱲᱮᱭᱟᱜᱼᱟ ᱠᱟᱹᱣᱰᱤ ᱠᱚᱵᱚᱱ ᱨᱳᱡᱽᱜᱟᱨ ᱫᱟᱲᱮᱭᱟᱜᱼᱟ
ᱦᱳᱭ ᱦᱳᱭ
ᱦ
ᱟᱯᱮ ᱥᱮᱫ ᱫᱚ ᱚᱱᱟ ᱥᱟᱠᱟᱢ ᱠᱚ ᱟᱠᱷᱨᱤᱧ ᱜᱮᱭᱟ ᱚᱱᱮ ᱥᱟᱨᱡᱚᱢ ᱥᱟᱠᱟᱢ
ᱦᱮᱸ ᱟᱠᱷᱨᱤᱧ ᱜᱮᱭᱟ ᱠᱚ ᱯᱟᱛᱲᱟ ᱠᱟᱛᱮᱜ ᱡᱟᱦᱟᱸᱭ ᱠᱚ ᱠᱟᱹᱣᱰᱤ ᱠᱚ ᱵᱟᱹᱱᱩᱜ ᱛᱟᱠᱚᱣᱟ ᱟᱫᱚ ᱠᱩᱛᱚ ᱡᱟᱦᱟᱸᱭ ᱠᱟᱹᱴᱤᱡ ᱠᱚ ᱨᱮᱸᱜᱮᱡ ᱧᱚᱜ ᱜᱮᱭᱟ ᱠᱚ
ᱚ ᱟᱯᱮᱥᱮᱫ ᱨᱮ ᱪᱮᱫ ᱚᱱᱟ ᱵᱟᱪᱠᱚᱢ ᱠᱚ ᱦᱩᱭᱩᱜ ᱜᱮᱭᱟ ᱠᱚᱢ ᱠᱚᱯᱮ ᱪᱟᱥ ᱜᱮᱭᱟ
ᱵᱟᱪᱠᱚᱢ ᱫᱚ ᱪᱮᱫ ᱠᱚ ᱠᱟᱱᱟ
ᱵᱟᱪᱠᱚᱢ ᱫᱚ ᱜᱷᱟᱥ ᱞᱮᱠᱟᱱᱟᱜ ᱦᱚᱲ ᱯᱟᱨᱚᱢ ᱫᱟᱨᱮᱜᱼᱟ
ᱚ ᱟᱞᱮᱥᱮᱫ ᱫᱚ ᱩᱠᱩᱨ ᱵᱟᱝ ᱦᱩᱭᱩᱜ ᱜᱮᱭᱟ ᱟᱞᱮ ᱫᱚ ᱥᱤᱨᱚᱢ ᱠᱚᱧ ᱧᱮᱞ ᱟᱠᱟᱫᱟ ᱡᱟᱦᱟᱸ ᱡᱚᱱᱚᱜ ᱠᱚᱠᱚ ᱵᱮᱱᱟᱣᱟ ᱠᱚ ᱚᱱᱟ ᱥᱤᱨᱚᱢ ᱠᱚ ᱚᱱᱟ ᱠᱚᱧ ᱧᱮᱞ ᱠᱟᱫᱟ
ᱵᱟᱜᱮ ᱵᱟᱪᱠᱚᱢ ᱦᱚᱸ
ᱚ ᱚᱱᱟ ᱠᱚᱫᱚ ᱪᱮᱫ ᱚᱱᱟ ᱠᱚᱫᱚ ᱪᱮᱫ ᱠᱚ ᱦᱩᱭᱩᱜ ᱜᱮᱭᱟ
ᱚᱱᱟ ᱛᱮᱫᱚ ᱯᱟᱨᱠᱚᱢ ᱠᱚ ᱛᱮᱭᱟᱨᱟ ᱛᱟᱨᱯᱚᱨᱮ ᱱᱮᱛᱟᱨ ᱢᱟ ᱟᱵᱚ ᱮᱡᱵᱮᱥᱴᱟᱨ ᱚᱲᱟᱜ ᱠᱚ ᱢᱮᱱᱟᱜ ᱛᱟᱵᱚᱱᱟ ᱩᱱᱫᱤᱱ ᱫᱚ ᱡᱚᱠᱷᱚᱱ ᱵᱩᱥᱩᱵ
ᱦᱮ
ᱚᱲᱟᱜ ᱛᱟᱦᱮ ᱚᱱᱟ ᱠᱚᱛᱮ ᱠᱚ ᱛᱚᱞᱟ ᱫᱟᱞᱚᱵ ᱡᱚᱠᱷᱚᱱ
ᱚ
ᱟᱨ ᱯᱟᱨᱠᱚᱢ ᱠᱚᱠᱚ ᱛᱮᱭᱟᱨᱟ ᱟᱨ ᱵᱚᱸᱜᱟ ᱵᱩᱨᱩ ᱠᱚᱨᱮ ᱞᱟᱜᱟᱜ ᱜᱮᱭᱟ ᱚᱱᱟ ᱵᱟᱪᱠᱚᱢ
ᱚ ᱟᱞᱮ ᱦᱚᱸ ᱥᱤᱨᱚᱢ ᱠᱚ ᱡᱟᱦᱟᱸᱧ ᱞᱟᱹᱭ ᱠᱮᱫᱟ ᱚᱱᱟ ᱵᱟᱪᱠᱚᱢ ᱞᱮᱠᱟ ᱜᱮ ᱦᱚᱭᱛᱳ ᱥᱤᱨᱚᱢ ᱦᱚᱸ ᱠᱮᱱᱮᱞ ᱠᱚᱨᱮ ᱥᱤᱨᱚᱢ ᱠᱚ ᱦᱩᱭᱩᱜ ᱜᱮᱭᱟ ᱚᱱᱟᱛᱮ ᱡᱚᱱᱚᱜ ᱞᱮ ᱵᱮᱱᱟᱣ ᱜᱮᱭᱟᱞᱮ ᱥᱤᱨᱚᱢ ᱨᱮᱱᱟᱜ ᱟᱨ ᱱᱚᱛᱮ ᱠᱷᱩᱪᱤ ᱠᱚᱢᱟ ᱦᱳᱭᱳᱜ ᱜᱮᱭᱟ ᱡᱟᱦᱟᱸ ᱰᱟᱹᱦᱤ ᱠᱚᱨᱮ ᱦᱩᱭᱩᱜ-ᱟ ᱚᱱᱟ ᱠᱚᱨᱮ ᱫᱚ ᱠᱷᱩᱪᱤ ᱦᱩᱭᱩᱜ ᱜᱮᱭᱟ ᱠᱤᱛᱟᱹ ᱡᱚᱱᱚᱜ ᱚᱲᱟᱜ ᱚᱲᱟᱜ ᱠᱚᱦᱚᱸ ᱟᱹᱰᱤ ᱥᱩᱱᱫᱚᱨ ᱡᱚᱜᱚᱜᱼᱟ
ᱦᱟᱸ ᱦᱟᱸ ᱟᱞᱮ ᱥᱮᱱ ᱫᱚ ᱥᱤᱨᱚᱢ ᱫᱚ ᱵᱟᱹᱱᱩᱜ ᱟᱹᱱᱤᱡ ᱚᱱᱟ ᱠᱷᱩᱪᱤ ᱜᱮ ᱟᱞᱮ ᱫᱚ ᱠᱷᱟᱲᱟᱝ ᱞᱮ ᱞᱟᱹᱭᱟ
ᱚᱻ
ᱟᱨ ᱵᱤᱨ ᱨᱮ ᱨᱟᱱᱩᱨᱟᱱ ᱠᱚ ᱧᱟᱢᱚᱜ ᱜᱮᱭᱟ ᱟᱯᱮᱭᱟᱜ ᱵᱤᱨ ᱨᱮ
ᱨᱟᱱ ᱫᱚ ᱧᱟᱢᱚᱜ ᱜᱮᱭᱟ ᱤᱧᱦᱚᱸ ᱚᱲᱟᱜ ᱦᱚᱲᱤᱧ ᱧᱮᱞ ᱵᱟᱲᱟ ᱟᱠᱟᱫ ᱠᱚᱣᱟ ᱤᱧ ᱨᱮᱱ ᱵᱟᱵᱟᱭ ᱟᱨ ᱭᱩ ᱤᱱ ᱪᱟᱞᱟᱣ ᱵᱟᱲᱟ ᱠᱟᱱᱟ ᱠᱤᱱ ᱟᱹᱜᱩᱭᱟᱠᱤᱱ ᱟᱫᱚ ᱱᱤᱡᱮ ᱫᱚ ᱩᱱᱟᱹᱜ ᱧᱮᱞ ᱵᱟᱝ ᱦᱩᱭ ᱟᱠᱟᱱᱟ ᱛᱚ ᱚᱠᱟ ᱠᱚ ᱨᱟᱱᱩ ᱨᱟᱱ ᱠᱟᱱᱟ ᱵᱟᱲᱟᱭ ᱵᱟᱹᱱᱩᱜᱼᱟ ᱡᱟᱦᱟᱱᱟᱜ ᱜᱮᱢ ᱞᱟᱹᱭ ᱱᱚᱣᱟ ᱫᱚ ᱮᱢᱱᱤ ᱦᱚᱭᱛᱳ ᱵᱤᱨ ᱨᱮ ᱱᱟᱹᱲᱤᱭ ᱠᱟᱱᱟ ᱟᱨ ᱡᱟᱦᱟᱸᱭ ᱠᱚ ᱵᱟᱵᱟᱣᱳ ᱟᱭᱩ ᱦᱚᱲ ᱛᱟᱠᱚ ᱠᱚ ᱟᱭᱩ ᱦᱚᱲ ᱵᱟᱵᱟ ᱦᱚᱲ ᱫᱚᱠᱚ ᱵᱟᱲᱟᱭᱟᱠᱚ ᱩᱱᱠᱩ ᱫᱚ ᱧᱮᱞ ᱟᱠᱟᱫ ᱠᱚᱣᱟᱹᱧ ᱟᱹᱜᱩᱭ ᱜᱮᱭᱟ ᱠᱚ᱾ ᱨᱟᱱᱩ ᱠᱚ ᱪᱟᱯᱟᱫ ᱜᱮᱭᱟ ᱠᱚ ᱟᱨ ᱨᱟᱱᱩ ᱪᱟᱯᱟᱫ ᱪᱟᱯᱟᱫ ᱵᱩᱞ ᱛᱮᱻ ᱤᱧ ᱫᱚ ᱱᱚᱝᱠᱟ ᱞᱟᱦᱟ ᱛᱤᱧ ᱵᱟᱲᱟᱭ ᱠᱮᱭᱟ ᱦᱚᱭᱛᱚ ᱚᱱᱟ ᱨᱮᱦᱮᱫᱽ ᱠᱚᱠᱚ ᱜᱩᱸᱫᱟᱹ ᱠᱟᱛᱮ ᱪᱟᱯᱟᱫ ᱜᱮᱭᱟ ᱠᱚ ᱚᱱᱠᱟ ᱫᱚ ᱵᱟᱱᱜ ᱵᱤᱥᱤ ᱫᱚ ᱟᱞᱮᱥᱮᱫ ᱡᱮᱢᱚᱱ ᱠᱷᱚᱲ ᱠᱚ ᱤᱭᱟᱹ ᱟᱠᱚ ᱛᱟᱯᱚᱨᱮ ᱡᱟᱦᱟᱸ ᱪᱟᱣᱞᱮ ᱨᱮᱱᱟᱜ ᱦᱚᱞᱚᱝ ᱚᱱᱟ ᱦᱚᱞᱚᱝ ᱠᱚ ᱥᱟᱞᱟᱜ ᱥᱤᱯᱤ ᱠᱟᱛᱮᱜ ᱚᱱᱟ ᱤᱭᱟᱹ ᱠᱚ ᱵᱮᱱᱟᱣᱟ ᱨᱟᱱᱩ ᱠᱚ ᱵᱮᱱᱟᱣ ᱛᱮ ᱛᱟᱥᱮ ᱠᱟᱜᱼᱟ ᱠᱚ ᱵᱟᱠᱷᱟᱱ ᱫᱚ ᱚᱲᱟᱜ ᱵᱷᱤᱛᱤᱨ ᱨᱮᱠᱚ ᱥᱟᱢᱵᱟᱣ ᱠᱟᱜᱼᱟ ᱛᱟᱨᱯᱚᱨᱮ ᱨᱟᱹᱱᱩ ᱠᱚ ᱵᱮᱱᱟᱣᱟ ᱟᱯᱮ ᱥᱮᱫ ᱫᱚ ᱨᱟᱹᱱᱩ ᱠᱚ ᱵᱮᱱᱟᱣ ᱜᱮᱭᱟ ᱥᱮ ᱵᱟᱝ
ᱦᱚᱸ ᱵᱮᱱᱟᱣ ᱜᱮᱭᱟ ᱠᱚ
ᱚᱻ
ᱟᱫᱚ ᱮ ᱠᱷᱟᱱ ᱚᱱᱟᱜᱮ
ᱦᱮᱸ ᱦᱮᱸ
ᱚᱱᱟ ᱜᱮᱠᱚ ᱞᱟᱜᱟᱣᱟᱜᱼᱟ ᱦᱚᱞᱚᱝ ᱨᱮ ᱛᱚᱵᱮᱱᱟ ᱛᱚ ᱨᱟᱱᱩ ᱦᱩᱭᱩᱜᱼᱟ᱾
ᱦᱳᱭ ᱦᱳᱭ ᱱᱮᱛᱟᱨ ᱫᱚ ᱧᱮᱞᱚᱜ ᱠᱟᱱᱟ ᱞᱟᱦᱟ ᱛᱮᱫᱚ ᱚᱱᱠᱟ ᱨᱟᱱᱩ ᱨᱟᱹᱱᱩ ᱠᱚᱠᱚ ᱟᱹᱠᱷᱨᱤᱧ ᱵᱟᱲᱟ ᱵᱮᱱᱟᱣ ᱵᱟᱲᱟ ᱠᱮᱭᱟ ᱠᱚ᱾ ᱟᱵᱚ ᱦᱚᱲ ᱠᱚ ᱱᱮᱛᱟᱨ ᱫᱚ ᱵᱟᱠᱚ ᱵᱮᱱᱟᱣᱫᱟ ᱦᱟᱴ ᱨᱮᱦᱚᱸ ᱫᱚᱢᱮ ᱫᱚ ᱵᱟᱝ ᱧᱟᱢᱚᱜ ᱜᱮᱭᱟ ᱵᱟᱠᱷᱟᱡ ᱫᱚ ᱞᱟᱦᱟ ᱛᱮᱫᱚ ᱦᱟᱴ ᱪᱟᱞᱟᱣ ᱞᱮᱠᱷᱟᱱ ᱜᱮ ᱨᱟᱹᱱᱩ ᱠᱚᱠᱚ ᱟᱹᱠᱷᱨᱤᱧᱟᱠᱚ ᱟᱛᱳ ᱟᱛᱳ ᱦᱚᱸ ᱨᱟᱹᱱᱩ ᱧᱟᱢᱚᱜ ᱛᱟᱦᱮᱸᱫ
ᱦᱚᱭ
ᱞᱟᱹᱭᱟᱠᱚ ᱱᱮᱛᱟᱨ ᱡᱟ ᱦᱮᱸ ᱪᱮᱫ ᱮᱢ ᱞᱟᱹᱭᱮᱫ ᱛᱟᱦᱮᱸᱱ
ᱟᱞᱮ ᱥᱮᱱ ᱦᱚᱸ ᱠᱚᱢ ᱟᱠᱟᱱᱟ ᱩᱱᱫᱤᱱ ᱫᱚ ᱵᱟᱹᱲᱛᱤ ᱜᱮ ᱛᱟᱦᱮᱸ ᱞᱮᱱᱟ
ᱟᱞᱮ ᱥᱮᱫ ᱢᱟ ᱱᱚᱝᱠᱟ ᱧᱮᱞᱚᱜ ᱠᱟᱱᱟ ᱡᱮ ᱢᱤᱥᱤᱱ ᱛᱮ ᱨᱟᱱᱩ ᱠᱚᱠᱚ ᱵᱮᱱᱟᱣᱫᱟ ᱟᱫᱚ ᱚᱱᱟ ᱢᱮᱥᱤᱱ ᱨᱟᱹᱱᱟᱱᱩ ᱡᱚᱠᱷᱚᱱ ᱦᱟᱺᱰᱤ ᱠᱚᱠᱚ ᱫᱚᱦᱚᱭᱮᱫᱟ ᱚᱱᱟ ᱠᱚᱫᱚ ᱵᱟᱝ ᱥᱤᱵᱤᱞ ᱠᱟᱱᱟ ᱡᱟᱦᱟᱸ ᱚᱲᱟᱜ ᱠᱚᱨᱮᱜ ᱠᱚ ᱵᱮᱱᱟᱣ ᱛᱟᱦᱮᱸᱜ ᱚᱲᱟᱜ ᱠᱚᱨᱮ ᱠᱚ ᱵᱮᱱᱟᱣ ᱛᱟᱦᱮᱸᱜ ᱞᱟᱦᱟᱛᱮ ᱞᱟᱹᱭ ᱟᱠᱚ ᱵᱟᱵ ᱟᱭᱳ ᱛᱟᱠᱚ
ᱦᱟᱸ
ᱚᱲᱟᱜ ᱠᱚᱨᱮ ᱡᱟᱦᱟᱸ ᱠᱚ ᱵᱮᱱᱟᱣ ᱛᱟᱦᱮᱸᱫ ᱠᱚ ᱨᱟᱹᱱᱩ ᱠᱚᱜ ᱚᱱᱟ ᱨᱟᱱᱩ ᱛᱮ ᱡᱩᱫᱤ ᱦᱟᱺᱰᱤ ᱠᱚ ᱫᱚᱦᱚ ᱠᱮᱭᱟ ᱫᱚᱢᱮ ᱥᱤᱵᱤᱞ ᱠᱚᱜᱼᱟ ᱪᱮᱛᱟ
ᱚ ᱤᱧ ᱫᱚ ᱱᱚᱣᱟ ᱫᱚ ᱵᱟᱹᱧ ᱟᱸᱡᱚᱢ ᱜᱚᱫ ᱟᱠᱟᱫᱼᱟ ᱢᱮᱥᱤᱱ ᱛᱮᱠᱚ ᱛᱮᱭᱟᱨᱮᱫ ᱫᱚ
ᱦᱮᱸ ᱱᱮᱛᱟᱨ ᱫᱚ ᱟᱞᱮ ᱵᱟᱡᱟᱨ ᱨᱮᱦᱚᱧ ᱧᱮᱞ ᱮᱫᱟ ᱚᱱᱠᱟ ᱠᱟᱹᱢᱤ ᱠᱚᱠᱚ ᱪᱟᱞᱟᱜ ᱠᱟᱱᱟ ᱟᱫᱚ ᱡᱩᱫᱤ ᱠᱩᱞᱤ ᱠᱚᱣᱟ ᱟᱠᱟᱛᱮ ᱚᱠᱟᱨᱮᱢ ᱠᱟᱹᱢᱤᱭᱮᱫᱟ ᱨᱟᱱᱩ ᱨᱟᱱ ᱨᱟᱱᱩᱧ ᱵᱮᱱᱟᱣ ᱮᱫᱟ ᱚᱱᱛᱮ ᱨᱮ ᱵᱟᱡᱟᱨ ᱨᱮ
ᱚ ᱦᱚᱸ ᱟᱨ ᱵᱤᱨ ᱠᱚᱨᱮ ᱠᱩᱸᱫᱽᱨᱤ ᱠᱚᱫᱚ ᱧᱟᱢᱚᱜ ᱜᱮᱭᱟ ᱥᱮ ᱵᱟᱝᱟ ᱠᱩᱸᱫᱽᱨᱤ ᱢᱟᱴᱷᱟ ᱟᱲᱟᱜ ᱠᱤᱫᱩ ᱟᱲᱟᱜ
ᱢᱟᱴᱷᱟ ᱟᱲᱟᱜ ᱫᱚ ᱵᱟᱹᱧ ᱟᱸᱡᱚᱢ ᱟᱠᱟᱫᱟ ᱠᱤᱱᱛᱩ ᱱᱚᱣᱟᱧ ᱧᱮᱞᱼᱟ ᱡᱟᱦᱟᱸ ᱠᱩᱸᱫᱽᱨᱤᱢ ᱞᱟᱹᱭ ᱠᱮᱫᱟ ᱦᱮᱸ ᱵᱤᱨ ᱠᱟᱨᱞᱟ ᱠᱚ ᱞᱟᱹᱭᱟ ᱚᱱᱟ ᱵᱤᱨ ᱠᱟᱨᱞᱟ ᱠᱚ ᱫᱚ ᱧᱟᱢᱚᱜ ᱜᱮᱭᱟ ᱡᱚᱢ ᱵᱟᱲᱟ ᱦᱩᱭ ᱠᱟᱱ ᱜᱮᱭᱟ ᱟᱹᱰᱤ ᱥᱩᱱᱫᱚᱨ ᱵᱷᱟᱡᱟ ᱡᱚᱠᱷᱚᱱᱮᱢ ᱵᱷᱟᱡᱟᱭᱟ ᱟᱹᱰᱤ ᱥᱩᱱᱫᱚᱨ ᱵᱩᱡᱷᱟᱹᱜᱼᱟ ᱚᱱᱟ ᱦᱚᱸ ᱟᱨ ᱡᱟᱦᱟᱱᱟᱜ ᱠᱮᱫᱩ ᱟᱲᱟᱜ ᱤᱧ ᱵᱟᱲᱟᱭᱟ ᱰᱟᱹᱞ ᱥᱟᱵ ᱠᱚ ᱩᱛᱩᱭᱟ ᱞᱮᱸᱡᱮᱨ ᱞᱮᱸᱡᱮᱨ ᱜᱮᱭᱟ ᱟᱯᱮ ᱥᱮᱫ ᱫᱚ ᱪᱮᱫ ᱟᱲᱟᱜ ᱮᱢ ᱞᱟᱹᱭ ᱠᱮᱫᱟ
ᱚᱱᱟᱜᱮ ᱠᱤᱫᱩ ᱟᱲᱟᱜ
ᱚ
ᱠᱤᱫᱩᱜ ᱟᱲᱟᱜ ᱞᱮ ᱞᱮᱭ
ᱟᱯᱮ ᱫᱚ ᱪᱮᱫ ᱥᱟᱝ ᱯᱮ ᱩᱛᱩᱭ ᱜᱮᱭᱟ ᱠᱤᱫᱩ ᱚᱲᱟᱜ ᱠᱚᱫᱚ?
ᱚᱱᱟ ᱦᱚᱸ ᱫᱟᱹᱞ ᱥᱟᱞᱟᱜ ᱜᱮ ᱫᱟᱹᱞ ᱥᱟᱞᱟᱜ᱾ ᱛᱟᱨᱯᱚᱨᱮ ᱥᱚᱲᱮ ᱥᱚᱲᱮ ᱭᱟᱞᱮ᱾
ᱟᱞᱮ ᱥᱟᱜ ᱟᱞᱮ ᱦᱚᱸ ᱥᱚᱲᱮ ᱫᱚ ᱵᱟᱹᱧ ᱧᱮᱞ ᱟᱠᱟᱫᱟ ᱫᱟᱹᱞ ᱥᱟᱞᱟᱜ ᱜᱮ ᱩᱛᱩ ᱵᱤᱥᱤᱧ ᱧᱮᱞ ᱠᱟᱜ ᱠᱚᱣᱟ᱾
ᱚ ᱟᱨ ᱢᱟᱴᱷᱟ ᱟᱲᱟᱜ ᱧᱟᱢᱚᱜᱼᱟ᱾ ᱚᱱᱟ ᱫᱚ ᱡᱚᱡᱚ ᱜᱮᱭᱟ ᱡᱚᱡᱚ ᱜᱮᱭᱟ᱾
ᱚ
ᱡᱮᱢᱚᱱ ᱚᱱᱮ ᱯᱟᱴ ᱟᱲᱟᱜ ᱠᱚ
ᱯᱟᱴ ᱟᱲᱟᱜ ᱫᱚ ᱤᱧ ᱫᱚ ᱵᱤᱨ ᱠᱚᱨᱮ ᱫᱚ ᱯᱟᱴ ᱟᱲᱟᱜ ᱫᱚ ᱵᱟᱹᱧ ᱧᱮᱞ ᱟᱠᱟᱫᱟ ᱪᱟᱥ ᱠᱚᱧ ᱧᱮᱞ ᱟᱠᱟᱫᱟ᱾ ᱯᱷᱟᱨᱟᱢ ᱡᱟᱦᱟᱸ ᱠᱚᱨᱮ ᱢᱮᱱᱟᱜᱼᱟ ᱚᱱᱟ ᱠᱚᱨᱮ ᱪᱟᱥ ᱤᱧ ᱧᱮᱞ ᱟᱠᱟᱫ ᱠᱚᱣᱟ᱾
ᱚᱱᱮ ᱠᱚ ᱪᱟᱥ ᱫᱚ ᱚᱱᱟ ᱡᱮᱢᱚᱱ ᱪᱮᱫ ᱞᱮᱠᱟ ᱵᱟᱝ ᱥᱤᱵᱤᱞᱟ ᱡᱚᱡᱚ ᱜᱮ ᱚᱱᱠᱟ ᱜᱮᱭᱟ ᱚᱱᱠᱟ ᱚᱱᱠᱟ ᱜᱮ ᱢᱟᱴᱷᱟ ᱟᱲᱟᱜ ᱦᱚᱸ ᱟᱫᱚ ᱚᱱᱟ ᱫᱚ ᱵᱟᱝ ᱥᱟᱭ ᱜᱟᱫ ᱜᱮᱭᱟ᱾
ᱚ
ᱯᱮᱞᱮᱱ ᱜᱮᱭᱟ ᱡᱮᱢᱚᱱ ᱥᱟᱠᱟᱢ ᱞᱮᱠᱟ᱾
ᱚ ᱚ
ᱟᱨ ᱛᱟᱨᱚ ᱠᱚ ᱧᱟᱢᱚᱜ ᱟᱥᱮ ᱵᱟᱝᱼᱟ ᱛᱟᱨᱚᱯ
ᱛᱟᱨᱚᱯ ᱫᱚ ᱪᱮᱫ ᱞᱮᱠᱟᱱᱟᱜ ᱵᱟᱹᱧ ᱵᱟᱲᱟᱭᱟ᱾
ᱜᱮ ᱞᱮᱠᱟ ᱜᱮ ᱠᱟᱹᱴᱤᱡᱽ ᱠᱟᱹᱴᱤᱡᱽ
ᱡᱟᱦᱟᱸ ᱠᱚ ᱡᱟᱢ ᱡᱟᱦᱟᱸ ᱠᱳᱫ ᱠᱚ ᱞᱟᱹᱭᱟ ᱢᱟᱨᱟᱝ ᱟᱜ ᱫᱟᱹᱞ ᱫᱚ ᱪᱩᱰᱩᱜ ᱞᱮ ᱞᱟᱹᱭᱟ ᱟᱞᱮ ᱫᱚ ᱚᱱᱟᱫᱚ᱾
ᱵᱟᱝ ᱚᱱᱟ ᱚᱱᱟ ᱠᱷᱚᱱᱟᱜ ᱦᱚᱸ ᱵᱷᱮᱜᱟᱨ ᱜᱮᱭᱟ ᱚᱱᱟ ᱫᱚ ᱥᱤᱵᱤᱞ ᱜᱮᱭᱟ᱾ ᱡᱟᱝ ᱜᱮ ᱢᱟᱨᱟᱝ ᱢᱚᱥᱛᱚ ᱟᱨ ᱪᱮᱛᱟᱱ ᱨᱮᱱᱟᱜ ᱠᱷᱚᱥᱟᱨ ᱛᱮᱫ ᱫᱚ ᱦᱚᱯᱚᱱ ᱧᱚᱸᱜ᱾
ᱩ ᱚᱱᱟ ᱫᱚ ᱩᱠᱩᱨ ᱵᱟᱹᱧ ᱵᱟᱲᱟᱭᱟ ᱛᱟᱦᱞᱮ ᱪᱮᱠᱟ ᱠᱟᱛᱮᱜ ᱠᱚ ᱡᱚᱢᱟ ᱚᱱᱟ ᱫᱚ
ᱚᱱᱟ ᱫᱚ ᱡᱷᱚᱛᱚ ᱜᱮ ᱡᱚᱢ ᱜᱟᱱᱚᱜᱼᱟ ᱪᱮᱫ ᱦᱚᱸ ᱥᱟᱨᱮᱡᱽ ᱫᱚ ᱵᱟᱝ ᱜᱟᱱᱚᱜᱼᱟ᱾
ᱚ ᱟᱞᱮ ᱥᱮᱫ ᱫᱚᱧ ᱧᱮᱞ ᱟᱠᱟᱫᱟ ᱵᱟᱫᱟᱢ ᱵᱟᱜᱟᱱ ᱫᱚᱢᱮ ᱢᱮᱱᱟᱜᱼᱟ ᱡᱟᱦᱟᱸ ᱫᱟᱨᱮ ᱨᱮ ᱵᱟᱫᱟᱢ ᱵᱟᱝ ᱡᱚᱜ ᱜᱮᱭᱟ᱾
ᱦᱩᱸ ᱦᱩᱸ
ᱚᱱᱟ ᱵᱟᱫᱟᱢ ᱵᱟᱜᱟᱱ ᱤᱧ ᱧᱮᱞ ᱟᱠᱟᱫᱟ᱾
ᱚ ᱟᱞᱮ ᱚᱱᱟ ᱛᱟᱨᱚᱯ ᱫᱚ ᱵᱟᱞᱮ ᱪᱟᱥ ᱟᱠᱟᱜ ᱚᱱᱟ ᱫᱚ ᱟᱡᱽ ᱛᱮᱜᱮ ᱦᱮᱡᱽ ᱦᱮ ᱟᱠᱟᱱᱟ ᱛᱚᱠᱷᱚᱱᱟᱜ ᱜᱮ ᱢᱮᱱᱟᱜᱼᱟ᱾ ᱵᱤᱨ ᱨᱮᱠᱷᱟᱱ ᱜᱮ ᱚᱱᱟ ᱫᱚ ᱧᱟᱢᱚᱜᱼᱟ ᱚᱱᱟ ᱫᱚ ᱦᱚᱜᱼ ᱚᱭ ᱛᱚ ᱯᱟᱨᱚᱢᱮᱱᱟ᱾ ᱟᱨ ᱛᱤᱨᱤᱞ ᱠᱚ
ᱠᱚ
ᱛᱤᱨᱤᱞ ᱠᱟᱹᱴᱤᱡᱽ ᱠᱟᱹᱴᱤᱡᱽᱼᱡᱟᱜ᱾
ᱟᱞᱮ ᱥᱮᱫ ᱫᱚ ᱛᱤᱨᱤᱞ ᱫᱚ ᱢᱟᱨᱟᱝ ᱢᱟᱨᱟᱝ ᱧᱚᱜ ᱜᱤᱧ ᱧᱮᱞ ᱟᱠᱟᱫᱟ᱾ ᱜᱟᱰᱟ ᱛᱤᱨᱤᱞ ᱟᱞᱮ ᱥᱮᱫ ᱫᱚ ᱜᱟᱰᱟ ᱠᱚᱫᱚ ᱵᱟᱹᱱᱩᱜ ᱟᱛᱚ ᱟᱫᱚ ᱵᱟᱹᱧ ᱵᱟᱲᱟᱭᱼᱟ ᱚᱱᱟ ᱫᱚ ᱜᱟᱰᱟ ᱛᱮᱨᱤᱞ ᱫᱚ ᱢᱟᱱᱮ ᱜᱟᱰᱟ ᱫᱷᱟᱨᱮ ᱨᱮ ᱡᱚᱜ ᱛᱮ ᱥᱮ ᱪᱮᱫ ᱞᱮᱠᱟ ᱚᱱᱟ ᱫᱚ?
ᱦᱳᱭ ᱜᱟᱰᱟ ᱫᱷᱟᱨᱮ ᱠᱚᱨᱮ ᱠᱟᱹᱴᱤᱡᱽ ᱠᱟᱹᱴᱤᱡᱽ ᱫᱷᱟᱨᱮ ᱠᱚᱨᱮ ᱡᱚᱜᱼᱟ ᱚᱱᱟ ᱫᱚ ᱾
ᱚ ᱚᱱᱟ ᱠᱷᱟᱹᱛᱤᱨ ᱛᱮ ᱜᱟᱰᱟ ᱛᱤᱨᱤᱞ᱾
ᱜᱟᱰᱟ ᱛᱤᱨᱤᱞ ᱦᱳᱭ᱾ ᱡᱮᱢᱚᱱ ᱛᱤᱨᱤᱞ ᱢᱟ ᱥᱮᱬᱟ ᱥᱮᱬᱟ ᱫᱟᱨᱮ ᱨᱮ ᱦᱩᱭᱩᱜᱼᱟ᱾
ᱦᱩᱸ
ᱟᱹᱰᱤ ᱰᱷᱮᱨ ᱚᱱᱠᱟ ᱫᱚ ᱵᱟᱝ, ᱠᱟᱹᱴᱤᱡᱽ ᱠᱟᱹᱴᱤᱡᱽ ᱵᱟᱦᱟ ᱞᱮᱠᱟ ᱜᱮ ᱧᱮᱞᱚᱜᱼᱟ ᱾ ᱟᱫᱚ ᱠᱟᱹᱴᱤᱡ ᱠᱟᱹᱴᱤᱡ ᱡᱚ ᱠᱚᱜᱼᱟ᱾
ᱚ, ᱤᱧ ᱫᱩᱧ ᱧᱮᱞ ᱟᱠᱟᱫᱟ ᱢᱟᱴᱷ ᱟᱞᱮ ᱫᱚ ᱢᱟᱴᱷ ᱠᱚᱨᱮ ᱢᱮᱱᱟᱜ ᱛᱟᱞᱮᱭᱟ ᱰᱟᱹᱦᱤ ᱚᱱᱟ ᱠᱚᱨᱮ ᱢᱮᱱᱟᱜ ᱛᱟᱞᱮᱭᱟ᱾ ᱢᱟᱨᱟᱝ ᱧᱚᱜ ᱜᱮᱭᱟ ᱚᱱᱟ ᱠᱚᱫᱚ ᱟᱨ ᱠᱤ᱾
ᱚ ᱥᱮᱱ ᱫᱚ ᱛᱤᱨᱤᱞ ᱥᱟᱠᱟᱢ ᱵᱟᱠᱚ ᱦᱮᱡ ᱜᱮᱭᱟ?
ᱵᱟᱝ, ᱟᱞᱮ ᱥᱮᱫ ᱫᱚ ᱥᱟᱨᱡᱚᱢ ᱵᱤᱨ ᱜᱮ ᱫᱚᱢᱮ ᱢᱮᱱᱟᱜᱼᱟ ᱛᱚ᱾ ᱚᱱᱟ ᱠᱷᱟᱹᱛᱤᱨ ᱥᱟᱨᱡᱚᱢ ᱜᱮᱠᱚ ᱦᱮᱡ ᱜᱮᱭᱟ ᱠᱚ᱾
ᱚ ᱵᱟᱠᱚ ᱢᱟᱱᱟ ᱵᱟᱲᱟ ᱠᱟᱜ ᱥᱟᱨᱡᱚᱢ ᱥᱟᱠᱟᱢ ᱦᱮᱡ, ᱫᱟᱹᱛᱟᱹᱱᱤ ᱯᱮᱴᱮᱡ᱾
ᱵᱟᱝ, ᱫᱟᱹᱛᱟᱹᱱᱤ ᱯᱮᱴᱮᱡ ᱟᱨ ᱥᱟᱨᱡᱚᱢ ᱥᱟᱠᱟᱢ ᱛᱮᱫᱚ ᱪᱮᱫ ᱦᱚᱸ ᱵᱟᱝ ᱠᱚ ᱞᱟᱹᱭᱼᱟ ᱾ ᱥᱩᱫᱩ ᱫᱟᱨᱮ ᱜᱮ ᱵᱟᱝ ᱢᱟᱜ ᱞᱮᱠᱷᱟᱱ ᱜᱮ ᱵᱟᱵᱚᱱ ᱢᱟᱜᱽ ᱢᱟ ᱚᱱᱟᱜ ᱜᱮ ᱵᱷᱟᱜᱮᱜᱼᱟ᱾ ᱢᱤᱫ ᱫᱚ ᱦᱩᱭᱩᱜ ᱠᱟᱱᱟ ᱡᱤᱭᱟᱹᱞᱤ ᱠᱚᱦᱚᱸ ᱠᱚ ᱟᱹᱥᱩ ᱟᱹᱥᱩᱞᱚᱜᱼᱟ ᱾ ᱟᱵᱚ ᱦᱚᱸᱛᱚ ᱚᱱᱟ ᱛᱮᱜᱮ ᱦᱚᱭ ᱢᱟᱱᱮ ᱥᱟᱸᱦᱮᱫ ᱵᱚᱱ ᱧᱟᱢ ᱫᱟ ᱥᱮ᱾
ᱦᱩᱸ ᱦᱩᱸ
ᱚᱱᱟ ᱠᱷᱟᱹᱛᱤᱨ ᱛᱮ᱾
ᱟᱨ ᱥᱟᱨᱡᱚᱢ ᱡᱚ ᱨᱮᱱᱟᱜ ᱛᱮᱢᱟ ᱩᱱᱠᱩ ᱢᱮᱨᱚᱢ ᱠᱚᱦᱚᱸ ᱠᱚ ᱵᱮᱥᱚᱜᱼᱟ ᱪᱮᱛᱟ᱾
ᱦᱮᱸ ᱟᱨ ᱞᱟᱹᱭ ᱟᱠᱚ ᱡᱚᱠᱷᱚᱱ ᱫᱚᱢᱮ ᱫᱟᱜ ᱥᱮᱫ ᱡᱚᱝ ᱠᱚ ᱫᱚᱢᱮ ᱡᱚᱴᱟᱜᱼᱟ ᱡᱚ ᱠᱷᱚᱱ ᱟᱵᱚ ᱦᱚᱲ ᱦᱚᱧ ᱧᱮᱞ ᱟᱠᱟᱫᱟ ᱞᱟᱹᱭ ᱟᱠᱚ᱾ ᱡᱩᱫᱤᱢ ᱡᱚᱢ ᱥᱮ, ᱵᱟᱝ ᱦᱳᱭᱳᱜ ᱛᱟᱢᱟ ᱟᱨ ᱠᱤ ᱵᱚᱱᱫᱚᱜ ᱛᱟᱢᱟ᱾ ᱴᱷᱤᱠᱼᱟᱢ ᱵᱷᱟᱜᱮᱜ ᱟᱢ, ᱵᱮᱥᱚᱜ ᱟᱢ᱾
ᱦᱩᱸ ᱦᱩᱸ ᱚ ᱦᱚᱸ, ᱟᱞᱮ ᱥᱮᱱ ᱦᱚᱸ ᱚᱱᱠᱟ ᱜᱮ᱾ ᱟᱨ ᱟᱞᱮ ᱥᱮᱱ ᱫᱚ ᱵᱟᱜᱟᱱ ᱵᱮᱥᱤ ᱢᱮᱱᱟᱜᱼᱟ ᱵᱤᱨ ᱠᱚᱨᱮ ᱫᱚ ᱾ ᱚᱱᱮ ᱯᱚᱴᱟᱥ ᱟᱠᱟᱥᱵᱟᱱᱤ
ᱚᱸ ᱟᱞᱮ ᱥᱮᱜ ᱦᱚᱸ ᱯᱚᱴᱟᱥ, ᱟᱠᱟᱥᱢᱩᱱᱤ ᱫᱚ ᱢᱮᱱᱟᱜᱼᱟ᱾
ᱩᱸᱜ, ᱚᱱᱮ ᱪᱮᱫ ᱮᱢ ᱞᱟᱹᱭ ᱠᱮᱭᱟ ᱠᱟᱡᱩ ᱵᱟᱫᱟᱢ᱾
ᱦᱮᱸ
ᱚᱱᱟ ᱫᱚ ᱵᱮᱥᱤ ᱫᱚ ᱵᱟᱹᱱᱩᱜ ᱟᱹᱱᱤᱡ ᱟᱫᱚᱢ ᱢᱮᱱᱟᱜᱼᱟ ᱚᱠᱟ ᱠᱚᱨᱮ ᱾ ᱚᱱᱟ ᱜᱮ ᱡᱩᱫᱤ ᱡᱚᱢ ᱥᱟᱱᱟ ᱞᱮᱠᱷᱟᱱ ᱠᱩᱢᱵᱩᱲᱩ ᱞᱮ ᱪᱟᱞᱟᱜᱼᱟ᱾
ᱦᱮᱸ ᱚ
ᱚᱱᱮ ᱚᱱᱠᱟ ᱛᱮᱞᱮ ᱦᱟᱛᱟᱣ ᱜᱮᱭᱟ᱾
ᱮᱠᱫᱚᱢ ᱵᱟᱝ ᱵᱷᱟᱜᱮ ᱜᱮᱫᱚ᱾ ᱞᱟᱹᱭ ᱠᱟᱛᱮ ᱯᱮ ᱟᱹᱜᱩᱭᱟ᱾
ᱟᱫᱚ ᱚᱱᱠᱟ ᱢᱟ ᱵᱟᱠᱚ ᱮᱢᱚᱜ᱾
ᱚᱸ
ᱛᱤᱨᱜᱮ
ᱳ ᱡᱟᱞᱟ᱾
ᱦᱚᱨᱚᱭᱟ ᱠᱚ ᱥᱮ᱾
ᱦᱩᱸ ᱦᱩᱸ ᱦᱩᱸ ᱟᱞᱮ ᱥᱮᱫ ᱦᱚᱸ ᱵᱟᱫᱟᱢ ᱵᱟᱜᱟᱱ ᱢᱮᱱᱟᱜᱼᱟ ᱨᱟᱠᱷᱟ ᱠᱚ ᱛᱟᱦᱮᱸᱱᱟᱠᱚ᱾ ᱴᱩᱠᱩᱡ ᱠᱚ ᱛᱟᱦᱮᱱᱟ ᱚᱱᱟ ᱠᱚᱨᱮ ᱡᱟᱝ ᱠᱚᱠᱚ ᱥᱟᱢᱵᱟᱣ ᱠᱟᱜᱼᱟ ᱠᱚ᱾ ᱟᱨ ᱱᱚᱛᱮ ᱚᱱᱟ ᱵᱟᱫᱟᱢ ᱡᱚ ᱛᱮᱫ ᱫᱚ ᱠᱚ ᱟᱹᱜᱩ ᱦᱚᱪᱚᱣᱟᱜᱼᱟ᱾ ᱠᱤᱱᱛᱩ ᱚᱱᱟ ᱡᱟᱝ ᱛᱮᱫ ᱫᱚ ᱵᱟᱝᱠᱚ ᱟᱹᱜᱩ ᱦᱚᱪᱚᱣᱟᱜ-ᱟ᱾
ᱚ
ᱟᱯᱮ ᱥᱮᱫ ᱫᱚ ᱟᱨ ᱪᱮᱫ ᱪᱮᱫ ᱡᱚ ᱠᱚ ᱧᱟᱢᱚᱜᱼᱟ? ᱮ ᱡᱟᱢᱨᱩᱞ ᱠᱚᱠᱚ ᱞᱟᱹᱭᱛᱮ ᱚᱱᱟ ᱠᱚ ᱧᱟᱢᱚᱜᱼᱟ ᱥᱚᱵᱮᱫᱟ ᱠᱚ?
ᱚᱱᱠᱟᱱᱟᱜ ᱵᱟᱝᱠᱚ ᱨᱚᱦᱚᱭ ᱠᱟᱫᱼᱟ, ᱱᱮᱛᱟᱨ ᱜᱮᱠᱚ ᱨᱚᱦᱚᱭᱮᱫᱼᱟ᱾
ᱚ ᱟᱨ ᱠᱟᱱᱴᱷᱟᱲ ᱠᱚ ᱢᱮᱱᱟᱜ ᱛᱟᱯᱮᱭᱟ ᱥᱮ ᱵᱟᱝ ᱠᱟᱱᱴᱷᱟᱲ ᱠᱚ?
ᱠᱟᱱᱴᱷᱟᱲ ᱠᱚ ᱢᱮᱱᱟᱜ ᱛᱟᱞᱮᱭᱟ ᱢᱟᱨᱟᱝ ᱢᱟᱨᱟᱝ ᱫᱟᱨᱮ᱾
ᱡᱚ ᱠᱟᱱᱟ
ᱚ
ᱟᱨ